ᱦᱮᱞᱳ,
ᱦᱩᱸ,
ᱟᱪᱪᱷᱟ ᱦᱳᱭ ᱡᱚᱦᱟᱨ ᱜᱮ ᱛᱟᱯᱚᱨ ᱠᱤᱫᱩ ᱵᱟᱲᱟ ᱦᱳᱭ ᱱᱟ ᱥᱮ ᱟᱣᱨᱤ?
ᱟᱹᱣᱨᱤ ᱠᱤᱫᱩᱜ ᱵᱟᱲᱟ ᱫᱚ ᱮᱠᱷᱚᱱᱳ ᱵᱤᱞᱚᱢ ᱜᱮᱭᱟ ᱱᱤᱛᱚᱜ ᱫᱚ ᱦᱮᱸᱜ-ᱮ ᱛᱚ, ᱥᱩᱫᱷᱩ ᱢᱟᱛᱨᱚ ᱟᱞᱮ ᱠᱚᱫᱚ ᱠᱟᱹᱡ ᱵᱤᱞᱚᱢ ᱠᱟᱛᱮᱜ ᱜᱮᱞᱮ ᱠᱤᱫᱩᱜᱚᱜᱼᱟ᱾
ᱟᱪᱪᱷᱟ ᱛᱟᱦᱚᱞᱮ ᱱᱤᱛᱚᱜ ᱫᱚ ᱪᱮᱜ ᱠᱚ ᱡᱚᱢ ᱵᱟᱲᱟ ᱦᱳᱭᱳᱜ ᱛᱟᱦᱮᱸᱱᱟ?
ᱱᱤᱛᱚᱜ ᱫᱚ ᱦᱟᱜ ᱠᱷᱟᱱ ᱨᱩᱴᱤ ᱠᱚᱜᱮ ᱡᱚᱢ ᱵᱟᱲᱟ ᱦᱩᱭᱩᱜᱼᱟ᱾ ᱦᱚᱲᱢᱚ ᱠᱚᱨᱮᱱᱟᱜ ᱥᱚᱨᱤᱨ ᱥᱟᱥ ᱛᱚ ᱠᱟᱛᱷᱟ ᱠᱚ ᱩᱭᱦᱟᱹᱨ ᱵᱟᱲᱟ ᱠᱟᱛᱮᱫ ᱠᱟᱹᱡ ᱚᱱᱠᱟᱟᱜᱮ ᱨᱩᱴᱤᱱ ᱠᱚᱫᱚ ᱪᱮᱧᱡᱽ ᱦᱩᱭ ᱠᱟᱱᱟ᱾
ᱟᱪᱪᱷᱟ,
ᱠᱤᱪᱷᱩ ᱠᱤᱪᱷᱩ ᱦᱚᱲ ᱫᱚ ᱥᱚᱨᱤᱨ ᱥᱟᱥ ᱦᱩᱸ,
ᱵᱟᱡᱟᱨ ᱥᱟᱦᱟᱨ ᱨᱮ ᱛᱟᱦᱮᱸ ᱛᱟᱦᱮᱸ ᱛᱮ ᱛᱷᱟᱞᱮ ᱠᱟᱹᱴᱤᱡ ᱫᱚ ᱪᱮᱧᱡ ᱦᱩᱭ ᱠᱟᱱᱟ ᱡᱚᱢᱟᱜ ᱧᱩᱣᱟᱜ ᱵᱟᱝ
ᱡᱚᱢ ᱫᱚ ᱪᱮᱧᱡ ᱫᱚ ᱵᱟᱫᱽᱫᱷᱚ ᱛᱮ ᱢᱟᱱᱮ ᱠᱤᱪᱷᱩ ᱠᱤᱪᱷᱩ ᱠᱚ ᱞᱟᱹᱭᱟ ᱠᱟᱫᱟ ᱡᱟᱦᱟᱸᱭ ᱦᱚᱲᱮ ᱡᱚᱴᱟᱜ-ᱟ ᱩᱱᱤ ᱦᱚᱲ ᱫᱚ ᱫᱟᱜ ᱧᱩ ᱠᱟᱛᱮᱜ ᱦᱚᱸᱭ ᱢᱚᱴᱟᱜ-ᱟ᱾ ᱟᱫᱚ ᱚᱱᱟ ᱠᱷᱟᱹᱛᱤᱨ ᱜᱮ ᱠᱤᱪᱷᱩ ᱨᱩᱴᱤᱱ ᱠᱚᱫᱚ ᱪᱮᱧᱡᱽ ᱦᱩᱭ ᱠᱟᱱᱟ ᱡᱟᱦᱟᱸ ᱫᱚ ᱠᱚᱢ ᱡᱚᱢᱛᱮ ᱡᱟᱛᱮ ᱚᱱᱟ ᱯᱩᱥᱴᱤᱴᱟᱜ ᱯᱩᱨᱚᱱᱚᱜ ᱢᱟ ᱮᱵᱚᱝ ᱡᱟᱛᱮ ᱦᱚᱲᱢᱚ ᱦᱚ ᱵᱷᱟᱜᱮ ᱛᱟᱦᱮᱱ ᱢᱟ᱾
ᱟᱪᱪᱷᱟ ᱦᱮᱸ ᱚᱱᱟ ᱦᱚᱸ ᱠᱟᱱ ᱜᱮᱭᱟ᱾
ᱦᱩᱸ
ᱟᱨ ᱚᱱᱠᱟ ᱫᱚ ᱡᱟᱦᱟᱸ ᱞᱮᱠᱟ ᱡᱚᱢᱟᱜ ᱧᱩᱣᱟᱜ ᱵᱟᱦᱨᱮ ᱨᱮ ᱧᱟᱢᱚᱜ-ᱟ ᱢᱟᱱᱮ ᱡᱟᱭᱜᱟ ᱵᱤᱥᱮᱥ ᱯᱚᱨᱤᱥᱛᱷᱤᱛᱤ ᱵᱤᱥᱮᱥ ᱦᱚᱸᱛᱚ ᱡᱚᱢ ᱦᱩᱭᱩᱜ-ᱟ ᱟᱢ ᱡᱟᱦᱟᱸᱟᱢ ᱠᱷᱚᱡ ᱠᱟᱱᱟ ᱠᱤᱱᱵᱟ ᱟᱢ ᱡᱟᱦᱟᱸᱢ ᱠᱩᱥᱤᱭᱟᱜ-ᱟ ᱞᱟᱦᱟ ᱛᱮᱢ ᱡᱚᱢᱮᱫ ᱛᱟᱦᱮᱱᱟ ᱚᱱᱟ ᱫᱚ ᱱᱤᱛᱳᱜ ᱡᱟᱦᱟᱸ ᱡᱟᱭᱜᱟ ᱨᱮ ᱢᱮᱱᱟᱜ ᱢᱮᱭᱟ ᱚᱸᱰᱮ ᱫᱚ ᱵᱟᱝ ᱦᱚᱸ ᱧᱟᱢ ᱫᱟᱲᱮᱭᱟᱜ-ᱟ ᱥᱮ ᱵᱟᱝ ᱦᱚᱸ ᱧᱟᱯᱟᱢ ᱫᱟᱲᱮᱭᱟᱜ-ᱟ ᱦᱮᱸᱥᱮ᱾ ᱟᱫᱚ ᱚᱱᱟᱜᱮ
ᱩᱸᱢ ᱡᱟᱭᱦᱳᱠ ᱥᱚᱨᱤᱨ ᱥᱟᱥᱛᱚ ᱨᱮᱱᱟᱜ ᱠᱟᱛᱷᱟ ᱠᱚ ᱩᱭᱦᱟᱹᱨ ᱠᱟᱛᱮᱫ᱾ ᱟᱨᱠᱤ ᱚᱱᱟ ᱠᱚᱫᱚ ᱫᱚᱨᱠᱟᱨ ᱜᱮ ᱡᱟᱦᱟᱸ ᱫᱚ ᱟᱵᱚ ᱮᱢᱱᱤ ᱛᱮᱜᱮ ᱡᱟᱦᱟᱸ ᱠᱚᱵᱚᱱ ᱡᱚᱢᱮᱜ-ᱟ ᱡᱷᱚᱛᱚ ᱜᱮ ᱵᱟᱵᱚᱱ ᱡᱚᱢᱮᱜ-ᱟ ᱡᱟᱦᱟᱸ ᱠᱚ ᱦᱚᱲᱢᱚᱨᱮ ᱞᱟᱹᱠᱛᱤᱭᱟᱱ ᱡᱤᱱᱤᱥ ᱦᱮᱱᱟᱜ ᱮᱱᱠᱟᱱᱟᱜ ᱫᱚ ᱵᱟᱵᱚᱱ ᱡᱚᱢᱫᱟ ᱵᱮ ᱞᱟᱹᱠᱛᱤᱭᱟ ᱞᱮᱠᱟᱱᱟᱜ ᱜᱮᱵᱚᱱ ᱡᱚᱢᱮᱫ ᱦᱚᱲᱢᱚ ᱵᱚᱱ ᱵᱟᱲᱤ
ᱦᱩᱸᱻ ᱦᱩᱸ ᱛᱟᱯᱚᱨ ᱛᱟᱦᱞᱮ ᱚᱱᱟ ᱨᱩᱴᱤ ᱵᱟᱠᱷᱨᱟ ᱟᱴᱟ ᱠᱚᱫᱚ ᱠᱤᱨᱤᱧᱟᱜ ᱥᱮᱻ ᱚᱱᱮ ᱥᱚᱨᱠᱟᱨᱤ ᱵᱷᱟᱵᱽᱛᱮ ᱡᱟᱦᱟᱸ ᱧᱟᱢᱚᱜ ᱠᱟᱱ?
ᱠᱤᱨᱤᱧᱟᱜ ᱜᱮ ᱚᱱᱟ ᱠᱚᱫᱚ ᱠᱤᱨᱤᱧ ᱟᱹᱜᱩᱜᱮ᱾
ᱚᱸᱻ ᱵᱟᱝ ᱵᱟᱝ ᱟ ᱛᱤᱦᱤᱧ ᱜᱟᱯᱟ ᱫᱚ ᱛᱚ ᱟᱹᱰᱤ ᱦᱚᱲ ᱜᱮ ᱱᱚᱜ-ᱚᱭ ᱟ ᱚᱱᱟ ᱥᱚᱨᱠᱟᱨ ᱠᱷᱚᱱᱟᱜ ᱚᱱᱟ ᱟᱴᱟ ᱠᱚᱠᱚ ᱧᱟᱢ ᱵᱟᱲᱟ ᱠᱮᱜ ᱜᱮᱭᱟ ᱟᱴᱟ ᱯᱮᱠᱮᱴ ᱠᱩ ᱦᱮᱸᱥᱮ ᱨᱮᱥᱚᱱ ᱤᱭᱟᱹ ᱠᱷᱚᱱᱟᱜ ᱟᱫᱚ ᱛᱟᱦᱞᱮ ᱚᱱ
ᱛᱚ ᱚᱱᱟ ᱯᱮᱠᱮᱴ ᱠᱚᱠᱚ ᱮᱢᱚᱜ ᱠᱟᱱ ᱛᱟᱦᱮᱸᱫ ᱵᱩᱜᱤ ᱜᱮ ᱴᱷᱤᱠ ᱜᱮᱭᱟ ᱢᱮᱜᱴᱟᱝ ᱰᱮᱴ ᱛᱟᱦᱮᱱ ᱛᱟᱦᱮᱸᱫ ᱤᱱᱟᱹᱜ ᱰᱮᱴ ᱫᱷᱟᱹᱨᱤᱡ ᱚᱱᱟ ᱫᱚ ᱤᱭᱩᱡᱽ ᱜᱟᱱᱚᱜ-ᱟ᱾ ᱠᱤᱱᱛᱩ ᱵᱟᱴ ᱚᱱᱟ ᱠᱚᱨᱮ ᱥᱮᱨᱚᱠᱚᱢ ᱠᱳᱣᱟᱞᱤᱴᱤᱴᱟᱜ ᱫᱚ ᱥᱟᱵᱷᱟᱵᱤᱠ ᱫᱚ ᱵᱟᱭ ᱢᱚᱱᱮᱜ ᱠᱟᱱ ᱛᱟᱸᱦᱮᱫ ᱢᱮᱱᱠᱷᱟᱱ ᱥᱚᱨᱠᱟᱨᱮ ᱮᱢᱚᱜ ᱠᱟᱱ ᱛᱟᱦᱮᱱ ᱴᱷᱤᱠ ᱜᱮᱭᱟ ᱠᱤᱱ ᱛᱩ ᱚᱝᱠᱟᱱᱟᱜ ᱫᱚ ᱨᱩᱴᱤ ᱡᱚᱢ ᱨᱮ ᱢᱮᱫᱴᱟᱝ ᱥᱩᱵᱤᱫᱷᱟ ᱡᱚᱱᱚᱠ ᱫᱚ ᱵᱟᱭ ᱟᱹᱭᱠᱟᱹᱜ ᱠᱟᱱ ᱛᱟᱦᱮᱸᱫ᱾ ᱟᱫᱚ ᱡᱟᱦᱟᱸ ᱠᱷᱮᱛᱨᱮ ᱨᱮᱫᱚ ᱠᱤᱪᱷᱩ ᱠᱤᱪᱷᱩ ᱚᱠᱛᱚ ᱫᱚ ᱥᱩᱵᱤᱫᱟ ᱜᱮᱭᱟ ᱠᱤᱪᱷᱩ ᱠᱤᱪᱷᱩ ᱚᱠᱛᱚ ᱫᱚ ᱵᱟᱝᱟ ᱟᱫᱚ
ᱦᱳᱭ ᱦᱚᱜ
ᱚᱠᱚᱭᱟᱜ ᱚᱠᱟ ᱞᱮᱠᱟ ᱦᱮᱣᱟ ᱯᱟᱹᱨᱠᱟᱹᱣ ᱚᱠᱚᱭ ᱚᱠᱟ ᱞᱮᱠᱟ ᱡᱚᱢ ᱵᱚᱱ ᱯᱟᱹᱨᱠᱟᱹᱣ ᱠᱟᱱᱟ ᱚᱱᱟ ᱫᱚ ᱟᱯᱟᱱ ᱟᱹᱯᱤᱱᱟᱜ᱾
ᱟᱸᱻ
ᱛᱚ ᱡᱚᱢ ᱫᱚ ᱜᱟᱱᱚᱜ ᱜᱮᱭᱟ ᱡᱚᱛᱟ ᱡᱳᱜᱽᱜᱳ ᱟᱫᱚ ᱚᱝᱠᱟᱱᱟᱜ ᱵᱟᱝ ᱵᱮᱵᱚᱦᱟᱨ ᱦᱩᱭᱩᱜ ᱠᱟᱱᱟ ᱡᱟᱦᱟᱸ ᱫᱚ ᱮᱴᱟᱜᱟᱜ ᱜᱮ ᱫᱚᱠᱟᱱ ᱠᱷᱚᱡ ᱠᱤᱨᱤᱧ ᱟᱹᱜᱩ ᱠᱟᱛᱮᱜ ᱡᱚᱢ ᱦᱩᱭᱩᱜ ᱠᱟᱱᱟ᱾
ᱟᱪᱪᱷᱟ ᱵᱟᱝ ᱱᱚᱝᱠᱟ ᱧᱮᱞᱚᱜᱚᱜ ᱠᱟᱱᱟ ᱡᱮ ᱟᱹᱛᱩ ᱚᱲᱟᱜ ᱠᱚᱨᱮ ᱞᱟᱦᱟ ᱛᱮᱫᱚ ᱨᱩᱴᱤ ᱠᱚ ᱵᱟᱠᱚ ᱡᱚᱢ ᱵᱟᱲᱟᱭᱮᱫ ᱛᱮᱦᱮᱱᱟ ᱢᱮᱱᱠᱷᱟᱱ ᱚᱱᱮ ᱡᱮ ᱧᱟᱢᱚᱜ ᱠᱟᱱᱟ ᱛᱚᱠᱷᱚᱱ ᱠᱷᱚᱱ ᱫᱚ ᱦᱟᱱᱮ ᱥᱮᱛᱟᱜ ᱨᱮᱦᱚᱸᱻ ᱤᱭᱟᱹᱭ ᱫᱟᱭ ᱦᱮᱸ ᱛᱟᱣᱟᱨᱮ ᱪᱷᱤᱞᱠᱟ. ᱭ ᱫᱟᱭ ᱥᱮ ᱠᱷᱟᱯᱨᱟᱭᱮ ᱫᱟᱭ ᱾ ᱟᱨᱚ ᱟᱭᱩᱵ ᱦᱚᱸ ᱢᱟᱡᱷᱮ ᱢᱚᱫᱽᱫᱷᱮ ᱦᱟᱱᱮ ᱞᱩᱪᱤᱭ ᱫᱟᱭ ᱨᱩᱴᱤᱭ ᱫᱟᱭ ᱾ ᱡᱮᱦᱮᱛᱩ ᱚᱱᱟ ᱟᱴᱟ ᱧᱟᱢᱚᱜ ᱠᱟᱱᱟ ᱟᱨ ᱵᱟᱝᱠᱷᱟᱱ ᱱᱤᱛᱳᱜ ᱡᱩᱫᱤᱢ ᱧᱮᱞᱟ ᱦᱚᱸ ᱟᱛᱩ ᱚᱲᱟᱜ ᱠᱚᱨᱮ ᱦᱚᱸᱛᱚ ᱜᱚᱦᱚᱢ ᱦᱚᱸ ᱵᱟᱝᱠᱚ ᱪᱟᱥ ᱮᱫᱟ ᱦᱮᱸ ᱥᱮ ᱾
ᱦᱮᱸ ᱱᱤᱛᱳᱜ ᱫᱚ ᱵᱟᱝ ᱧᱮᱞᱚᱜ ᱠᱟᱱᱟ, ᱠᱤᱱᱛᱩ ᱟᱛᱳ ᱫᱤᱥᱚᱢ ᱨᱮᱫᱚ ᱮᱠᱷᱚᱱᱚ ᱪᱟᱥ ᱟᱞᱮ ᱦᱚᱸ ᱱᱤᱭᱟᱹ ᱫᱷᱟᱣ ᱫᱚᱞᱮ ᱪᱟᱥ ᱞᱮᱫ ᱜᱮ ᱛᱟᱦᱮᱸᱫ ᱢᱤᱫ ᱵᱤᱜᱷᱟᱹ ᱜᱟᱱ, ᱢᱮᱱᱠᱷᱟᱱ ᱫᱟᱜ ᱠᱚᱨᱮᱱᱟᱜ ᱚᱵᱷᱟᱵᱽ ᱚᱱᱚᱴᱚᱱ ᱛᱮ ᱵᱷᱟᱜᱮ ᱵᱟᱭ ᱦᱩᱭ ᱞᱮᱱᱟ ᱟᱨ ᱤᱧᱟᱹᱜ ᱫᱤᱥᱟᱹ ᱛᱮᱫᱚ ᱤᱧ ᱫᱚ ᱠᱤᱱ ᱟᱹᱰᱤ ᱜᱤᱫᱽᱨᱟᱹ ᱩᱢᱮᱨ ᱠᱷᱚᱡ ᱜᱤᱧ ᱫᱤᱥᱟᱹᱭᱟ ᱟᱞᱮ ᱫᱚ ᱜᱩᱦᱩᱢ ᱠᱚᱫᱚᱞᱮ ᱪᱟᱥ ᱛᱟᱦᱮᱸᱫ ᱜᱮ ᱾ ᱞᱟᱦᱟ ᱛᱮᱫᱚ ᱟᱹᱰᱤ ᱵᱮᱥᱤ ᱯᱚᱨᱤᱢᱟᱱ ᱞᱮ ᱪᱟᱥ ᱛᱟᱦᱮᱸᱫ, ᱪᱮᱫᱟᱜ ᱥᱮ ᱩᱱ ᱚᱠᱛᱚ ᱞᱟᱦᱟ ᱛᱮᱫᱚ ᱟᱹᱰᱤ ᱥᱤᱸᱜᱟᱹᱲ ᱵᱮᱲᱟ ᱠᱷᱟᱱ ᱜᱮ ᱟᱞᱮ ᱫᱚ ᱨᱩᱴᱤᱞᱮ ᱡᱚᱢ ᱛᱟᱦᱮᱸᱫ, ᱨᱩᱴᱤ ᱡᱚᱢ ᱯᱟᱹᱨᱠᱟᱹᱣ ᱫᱚ ᱤᱧ ᱫᱚ ᱜᱤᱫᱽᱨᱟᱹ ᱩᱢᱮᱨ ᱠᱷᱚᱱ ᱜᱮ ᱾ ᱛᱚ ᱵᱟᱨᱦᱮ ᱠᱚᱨᱮᱫ ᱠᱤᱪᱷᱩ ᱠᱤᱪᱷᱩ ᱡᱟᱭᱜᱟ ᱨᱮ ᱛᱟᱦᱮᱸ ᱠᱷᱮ ᱛᱨᱮ ᱨᱮ ᱨᱩᱴᱤ ᱠᱚᱫᱚ ᱡᱚᱢ ᱵᱟᱹᱜᱤ ᱦᱩᱭ ᱞᱮᱱ ᱛᱟᱦᱮᱸᱫ, ᱢᱮᱱᱠᱷᱟᱱ ᱱᱤᱛᱳᱜ ᱚᱠᱛᱚ ᱨᱮᱫᱚ ᱟᱨᱚ ᱚᱱᱟ ᱠᱚᱜᱮ ᱡᱚᱢ ᱦᱩᱭᱩᱜ ᱠᱟᱱᱟ ᱛᱚ ᱦᱚᱲᱢᱚ ᱞᱟᱹᱜᱤᱫ ᱛᱮ ᱟᱹᱰᱤ ᱵᱮᱥ ᱵᱩᱡᱷᱟᱹᱜ ᱠᱟᱱᱟ, ᱡᱟᱦᱟᱸ ᱫᱚ ᱟᱨ ᱦᱚᱲᱢᱚ ᱠᱚᱦᱚᱸ ᱟᱹᱰᱤ ᱠᱳᱱᱴᱨᱳᱞ ᱨᱮ ᱢᱮᱱᱟᱜᱼᱟ ᱾ ᱮᱵᱚᱝ ᱦᱟᱞᱠᱟ ᱠᱟᱹᱡ ᱠᱷᱟᱵᱟᱨ ᱵᱷᱤᱛᱤᱨ ᱨᱮ ᱥᱤᱸᱜᱟᱹᱲ ᱵᱮᱲᱟ ᱦᱚᱸ ᱦᱚᱲᱢᱚ ᱵᱮᱥ ᱛᱟᱦᱮᱱ ᱠᱟᱱᱟ ᱾ ᱛᱚ ᱡᱷᱚᱛᱚ ᱠᱤᱪᱷᱩ ᱜᱮ ᱥᱟᱵᱷᱟᱵᱤᱠ ᱵᱮᱥ ᱵᱷᱟᱜᱤ ᱜᱮ ᱦᱩᱭᱩᱜ ᱠᱟᱱᱟ ᱤᱱᱟᱹ ᱛᱮ ᱵᱮᱥ ᱵᱷᱟᱜᱤ ᱜᱮ ᱾
ᱟᱨᱚ ᱤᱧ ᱫᱚ ᱟᱵᱟᱨ ᱩᱞᱴᱟᱹ ᱨᱚᱠᱚᱢ ᱢᱟᱱᱮ ᱜᱤᱫᱟᱹᱨ ᱵᱮᱲᱟ ᱠᱷᱚᱱ ᱜᱮ ᱚᱱᱟ ᱟᱴᱟ ᱨᱮᱱᱟᱜ ᱦᱮᱣᱟ ᱫᱚ ᱵᱟᱹᱱᱩᱜᱼᱟ, ᱢᱟᱱᱮ ᱴᱟ ᱨᱮᱱᱟᱜ ᱡᱟᱦᱟᱸᱱᱟᱜ ᱡᱤᱱᱤᱥ ᱜᱮ ᱟᱫᱚ ᱾ ᱟᱴᱟ ᱨᱮᱱᱟᱜ ᱥᱩᱹᱱᱩᱢ ᱯᱤᱴᱷᱟᱹ ᱞᱩᱪᱤᱢ ᱢᱮᱱ ᱟᱨ ᱨᱩᱴᱤᱢ ᱢᱮᱱ ᱟᱨ ᱪᱷᱤᱞᱠᱟᱹᱢ ᱢᱮᱱ ᱟᱴᱟ ᱫᱚ ᱦᱮᱣᱟ ᱫᱚ ᱵᱟᱹᱱᱩᱜ ᱟᱨ ᱟᱞᱮ ᱚᱱᱛᱮ ᱫᱚ ᱟᱞᱮ ᱚᱲᱟᱜ ᱥᱮᱱᱟᱜ ᱡᱩᱫᱤ ᱠᱟᱛᱷᱟᱧ ᱞᱟᱹᱭᱟ ᱛᱟᱦᱚᱞᱮ ᱠᱷᱟᱱ ᱫᱚ ᱚᱱᱠᱟ ᱞᱮᱠᱟ ᱟᱞᱮᱫᱚ ᱜᱚᱦᱚᱢ ᱫᱚ ᱪᱟᱥ ᱵᱟᱝ ᱦᱩᱭᱩᱜ ᱠᱟᱱ ᱛᱟᱦᱮᱱᱟ ᱮᱢᱱᱤ ᱛᱮᱜᱮ ᱟᱞᱮ ᱥᱮᱱ ᱫᱚ ᱟᱸᱻ ᱫᱟᱜ ᱨᱮᱱᱟᱜ ᱚᱵᱷᱟᱵᱽ ᱧᱮᱞᱚᱜ ᱛᱟᱦᱮᱱ ᱜᱮᱭᱟ ᱫᱟᱜ ᱚᱱᱠᱟ ᱫᱟᱜ ᱡᱟᱹᱲᱤ ᱠᱚ ᱵᱟᱝ ᱦᱩᱭᱩᱜ ᱛᱟᱦᱮᱱᱟ ᱥᱮᱨᱢᱟ ᱨᱮ᱾ ᱛᱚᱣᱟ ᱫᱟᱠᱟᱢ ᱡᱚᱢ ᱠᱮᱫᱟ ᱥᱮ ᱠᱞᱟᱥ ᱮᱢ ᱦᱟᱛᱟᱣ ᱫᱟ? ᱮᱸ ᱮᱸ ᱮᱸ ᱥᱮᱨᱢᱟ ᱨᱮ ᱢᱤᱫ ᱫᱷᱟᱣ ᱜᱮ ᱦᱩᱭᱩᱜᱼᱟ, ᱟᱫᱚ ᱛᱟᱦᱚᱞᱮ ᱚᱱᱟ ᱠᱷᱟᱹᱛᱤᱨ ᱛᱮ ᱟᱞᱮᱫᱚ ᱚᱱᱠᱟ ᱞᱮᱠᱟ ᱱᱚᱜᱼᱚᱭ ᱡᱟ ᱟᱥᱟᱲ ᱥᱟᱱ ᱜᱮᱛᱚ ᱪᱟᱥ ᱛᱚ ᱦᱩᱲᱩ ᱫᱚ ᱟᱫᱚ ᱛᱟᱦᱚᱞᱮ ᱠᱷᱟᱱ ᱫᱚ ᱟᱸᱻ ᱚᱸ ᱜᱚᱢ ᱠᱚᱫᱚ ᱵᱟᱝᱞᱮ ᱪᱟᱥ ᱵᱟᱲᱟ ᱟᱠᱟᱫᱟ, ᱟᱫᱚ ᱚᱱᱟᱛᱮ ᱤᱧᱟᱹᱜ ᱫᱚ ᱚᱱᱠᱟ ᱨᱩᱴᱤ ᱥᱮ ᱟᱴᱟ ᱨᱮᱱᱟᱜ ᱡᱟᱦᱟᱸᱱᱟᱜ ᱡᱤᱱᱤᱥ ᱨᱮ ᱮᱸᱻ ᱚᱱᱟ ᱠᱩᱥᱤ ᱫᱚ ᱠᱩᱥᱤ ᱢᱚᱱᱮ ᱛᱮᱫᱚ ᱵᱟᱹᱧ ᱡᱚᱢ ᱜᱮᱭᱟ ᱾ ᱟᱫᱚ ᱪᱤᱠᱟᱹᱭᱮᱫ ᱛᱟᱦᱮᱱᱟᱠᱚ ᱛᱟᱦᱚᱞᱮ ᱦᱮᱸ ᱢᱟᱱᱮ ᱟᱞᱮ ᱫᱚ ᱚᱱᱮ ᱚᱲᱟᱜ ᱨᱮ ᱡᱟᱦᱟᱸ ᱧᱟᱢᱚᱜ ᱠᱟᱱ ᱛᱟᱦᱮᱱᱟ ᱨᱮᱥᱚᱱ ᱠᱷᱚᱱᱟᱜ ᱟᱴᱟ, ᱛᱟᱦᱚᱞᱮ ᱚᱱᱟ ᱦᱟ ᱛᱟᱣ ᱠᱟᱛᱮᱜ ᱚᱱᱟ ᱫᱚ ᱟᱫᱚ ᱢᱤᱫᱴᱮᱱ ᱵᱮᱵᱥᱟ ᱞᱮᱠᱟ ᱟᱨᱟᱢᱵᱷᱚ ᱟᱠᱟᱱᱟ, ᱪᱮᱫ ᱞᱮᱠᱟ? ᱚᱱᱮ ᱡᱮ ᱰᱤᱞᱟᱨ ᱴᱷᱮᱱ ᱦᱚᱲ ᱠᱚ ᱧᱟᱢ ᱮᱫᱟ ᱟᱨ ᱚᱸᱰᱮ ᱜᱮ ᱟᱨ ᱢᱤᱫ ᱦᱚᱲ ᱦᱮᱡ ᱠᱚᱜ ᱠᱟᱱᱟ ᱾
ᱦᱩᱸ, ᱦᱩᱸ ᱾
ᱡᱟᱦᱟᱸᱭ ᱫᱚ ᱚᱸᱰᱮ ᱩᱱᱠᱩ ᱴᱷᱮᱱ ᱠᱷᱚᱱ ᱯᱟᱭᱠᱟᱹᱨᱤ ᱞᱮᱠᱟᱭ ᱦᱟᱛᱟᱣᱫᱟ, ᱦᱳᱭ ᱠᱚᱢ ᱫᱟᱢ ᱛᱮ ᱾ ᱠᱟᱹᱴᱤᱡ ᱦᱳᱭ ᱛᱳ ᱚᱱᱟ ᱨᱮᱱᱟᱜ ᱪᱷᱚ ᱴᱟᱠᱟ ᱦᱮᱸ ᱚᱱᱠᱟ ᱜᱮ ᱪᱷᱚ ᱴᱟᱠᱟ ᱯᱮᱠᱮᱴ᱾ ᱚᱱᱟᱛᱮᱭ ᱦᱟᱛᱟᱣ ᱮᱫᱟ ᱟᱨᱚ ᱟᱡ ᱟᱨᱚ ᱵᱮᱥᱤ ᱫᱟᱢ ᱛᱮᱭ ᱟᱠᱷᱨᱤᱧ ᱮᱫᱟ᱾
ᱦᱩᱸ
ᱛᱟᱦᱚᱞᱮ ᱟᱫᱚ ᱟᱞᱮ ᱦᱚᱸ ᱚᱱᱠᱟᱜ ᱜᱮ ᱟᱠᱷᱨᱤᱧ ᱵᱟᱲᱟᱭᱮᱫ ᱠᱷᱟᱱᱞᱮ ᱵᱟᱹᱧ ᱤᱧ ᱫᱚ ᱨᱩᱴᱤ ᱠᱚᱫᱚ ᱵᱟᱹᱧ ᱡᱚᱢ ᱜᱮᱭᱟ᱾
ᱦᱩᱸ
ᱦᱳᱭ ᱟᱫᱚ ᱡᱟ ᱩᱰᱤᱡ ᱡᱮ ᱦᱤᱞᱳᱜ ᱜᱮ ᱡᱩᱫᱤ ᱵᱟᱭ ᱪᱟᱱᱥ ᱠᱚᱱᱚ ᱠᱟᱨᱚᱱ ᱵᱚᱥᱚᱛᱚ ᱮ ᱚᱲᱟᱜ ᱨᱮ ᱞᱩᱪᱤ ᱠᱚ ᱦᱩᱭᱩᱜ ᱜᱮᱭᱟ᱾ ᱟᱫᱚ ᱥᱤᱧ ᱢᱟᱨᱥᱟᱞ ᱨᱮᱱᱟᱜ ᱫᱟᱜ ᱢᱟᱹᱰᱤ ᱛᱟᱦᱮᱱ ᱠᱷᱟᱱ ᱤᱧ ᱫᱚ ᱚᱱᱟ ᱜᱤᱧ ᱠᱩᱥᱤᱭᱟᱜ-ᱟ᱾ ᱡᱚᱡᱚ ᱡᱚᱡᱚ ᱦᱚᱸ ᱢᱮᱱᱠᱷᱟᱱ ᱨᱩᱴᱤ ᱫᱚ ᱵᱟᱹᱧ ᱠᱩᱥᱤᱭᱟᱜ ᱜᱮᱭᱟ᱾
ᱟᱫᱚ ᱱᱚᱣᱟ ᱫᱚ ᱢᱤᱫᱴᱟᱝ ᱚᱵᱷᱟᱥ ᱜᱚᱛᱚ ᱢᱤᱫᱴᱟᱝ
ᱦᱳᱭ ᱦᱳᱭ
ᱛᱟᱦᱮᱸᱞᱮᱱ ᱠᱷᱟᱱ ᱚᱵᱷᱟᱵ ᱫᱤᱱ ᱫᱤᱱ ᱛᱮ ᱯᱟᱹᱨᱠᱟᱹᱣ ᱞᱮᱱᱠᱷᱟᱱ ᱫᱚ ᱚᱱᱟ ᱦᱚᱸ ᱴᱷᱤᱠ ᱜᱮᱭᱟ ᱟᱫᱚ ᱩᱱ ᱦᱚᱢ ᱞᱟᱹᱭᱟ ᱵᱟᱝ-ᱟ ᱥᱤᱸᱜᱟᱹᱲ ᱵᱮᱲᱟ ᱫᱚ ᱱᱚᱣᱟ ᱜᱮ ᱟᱹᱰᱤ ᱵᱮᱥ ᱵᱩᱡᱷᱟᱹᱜ
ᱟᱸᱻ ᱦᱚᱜ
ᱦᱮᱸ ᱥᱮᱛᱟᱜ ᱵᱮᱲᱟ ᱦᱚᱸ ᱠᱟᱹᱡ ᱨᱮᱦᱚᱸ ᱢᱤᱫᱴᱟᱝ ᱵᱟᱨᱭᱟ ᱡᱟᱦᱟᱱᱟᱜ ᱜᱮ ᱵᱮᱱᱟᱣ ᱜᱚᱫ ᱠᱮᱭᱟ ᱵᱟᱥ
ᱱᱚᱣᱟ ᱫᱚᱢ ᱞᱟᱹᱭᱟ ᱦᱟᱯᱮ ᱛᱤᱨᱮ ᱪᱚ ᱤᱥᱤᱱᱚᱜ-ᱟ ᱛᱤᱨᱮᱢ ᱪᱚᱸᱫᱟ ᱠᱟᱜ-ᱟ ᱦᱟ- ᱯᱮ ᱛᱤᱨᱮ ᱚᱱᱟ ᱨᱮᱱᱟᱜ ᱚᱠᱛᱚ ᱱᱚᱣᱟ ᱫᱚ ᱢᱤᱫ ᱜᱷᱟᱹᱲᱤᱡ ᱛᱮ ᱚᱱᱟᱢ ᱵᱮᱱᱟᱣ ᱜᱚᱫ ᱪᱤᱫᱟᱢ ᱠᱚᱨᱟᱣ ᱜᱚᱜ ᱠᱮᱭᱟᱢ ᱵᱟᱥ ᱞᱚᱜᱚᱱ ᱫᱷᱟᱨᱟ ᱜᱮ ᱦᱩᱭ ᱜᱚᱫᱚᱜ-ᱟ᱾
ᱟᱫᱚ ᱚᱱᱮᱢ ᱞᱟᱹᱭ ᱠᱮᱫ ᱡᱮ ᱚᱵᱷᱟᱥ ᱦᱚᱲ ᱫᱚ ᱟᱵᱚ ᱫᱚ ᱚᱵᱷᱟᱥ ᱨᱮᱱ ᱜᱮᱛᱚ ᱪᱟᱠᱚᱨ ᱠᱟᱱᱟ ᱵᱚᱱ ᱡᱟᱦᱟᱸ ᱞᱮᱠᱟ ᱟᱢᱮᱢ ᱯᱟᱹᱨᱠᱟᱹᱜ-ᱟ ᱡᱟᱦᱟᱸ ᱞᱮᱠᱟ ᱟᱢᱟᱜ ᱦᱚᱲᱢᱚ, ᱢᱚᱱᱮ, ᱮ ᱦᱚᱲ ᱢᱚᱱᱮ ᱡᱤᱣᱤ ᱡᱟᱦᱟᱱᱟᱜ ᱠᱤᱪᱷᱩ ᱨᱮᱜᱮ ᱠᱟᱹᱢᱤ ᱨᱮ ᱡᱟᱦᱟᱸ ᱞᱮ- ᱟᱢᱮᱢ ᱚᱵᱵᱷᱟᱥᱟ ᱚᱱᱟ ᱦᱤᱥᱟᱹᱵᱽ ᱛᱮᱜᱤ ᱡᱚᱛᱚ ᱠᱤᱪᱷᱩ ᱪᱟᱞᱟᱜ-ᱟ᱾ ᱟᱢ ᱡᱩᱫᱤ ᱫᱟᱠᱟ ᱡᱚᱢ ᱜᱮᱢ ᱚᱵᱷᱟᱥᱚᱜ-ᱟ ᱛᱟᱦᱞᱮ ᱚᱱᱟ ᱜᱤ ᱟᱢᱟᱜ ᱦᱚᱲᱢᱚ ᱵᱷᱳᱠ- ᱠᱷᱮᱡ ᱵᱮᱥᱮᱢ ᱵᱩᱡᱷᱟᱹᱣᱟ ᱨᱩᱴᱤᱢ ᱦᱮᱣᱟ ᱞᱮᱱ ᱠᱷᱟᱱ ᱟᱨ ᱨᱩᱴᱤ ᱜᱤ ᱵᱮᱥᱮᱢ ᱵᱩᱡᱷᱟᱹᱣᱟ᱾ ᱡᱮᱢᱚᱱ ᱡᱩᱫᱤ ᱱᱚᱰᱮ ᱱᱟᱜ- ᱱᱚᱣᱟ ᱫᱤᱥᱚᱢ ᱨᱮᱱᱟᱜ ᱠᱟᱛᱷᱟ ᱦᱩᱭ ᱟᱵᱚ ᱯᱚᱱᱚᱛ ᱨᱮᱱᱟᱜ ᱛᱟᱦᱞᱮ ᱠᱷᱟᱱ ᱫᱚ ᱱᱚᱰᱮ ᱨᱮᱱ ᱦᱚᱲ ᱫᱚ ᱧᱮᱞ ᱢᱮ ᱫᱟᱠᱟ ᱜᱮᱠᱚ ᱠᱩᱥᱤᱭᱟᱜ-ᱟ᱾ ᱢᱮᱱᱠᱷᱟᱱ ᱚᱱᱠᱟ ᱱᱟᱜ ᱯᱚᱱᱚᱛ ᱢᱮᱱᱟᱜ-ᱟ ᱡᱟᱦᱟᱸ ᱠᱚᱨᱮ ᱫᱚ ᱦᱚᱭ ᱛᱚ ᱫᱟᱠᱟ ᱩᱱᱟᱹᱜ ᱵᱟᱠᱚ ᱡᱚᱢ ᱜᱮᱭᱟ᱾ ᱡᱟᱦᱟᱸ ᱠᱚᱨᱮ ᱡᱟᱹᱥᱛᱤ ᱨᱩᱴᱤ ᱤᱭᱟᱹ ᱦᱳᱭᱳᱜ-ᱟ᱾ ᱯᱤ ᱠᱚ ᱨᱮᱱᱟᱜ ᱠᱟᱛᱷᱟ ᱡᱩᱫᱤᱢ ᱞᱟᱹᱭᱟ ᱛᱟᱦᱞᱮ ᱚᱱ- ᱰᱮ ᱢᱟ ᱦᱟᱸᱜ ᱜᱚᱢ ᱡᱟᱹᱥᱛᱤ ᱪᱟᱥᱚᱜ ᱛᱮ ᱚᱱᱵᱮ ᱡᱟᱹᱥᱛᱤ ᱴᱟᱭᱤᱢ ᱦᱚᱲ ᱨᱩᱴᱤ ᱜᱮᱠᱚ ᱡᱚᱢ ᱜᱮᱭᱟ᱾
ᱦᱩᱸ
ᱛᱚ ᱚᱱᱠᱟ ᱞᱮᱠᱟ ᱜᱮ ᱚᱱᱮ ᱯᱟᱹᱨᱠᱟᱹᱣ ᱠᱟᱱᱟ ᱥᱮ ᱦᱮᱣᱟ ᱠᱟᱱᱟ᱾ ᱡᱟᱦᱟᱸ ᱞᱮᱠᱟ ᱟᱢᱮᱢ ᱞᱟᱹᱭ ᱠᱮᱫᱟ?
ᱚᱱᱟ ᱫᱚ ᱚᱵᱵᱷᱟᱥ ᱜᱚᱛᱚ ᱴᱷᱮᱱ ᱜᱮ ᱢᱮᱫᱴᱟᱝ ᱯᱟᱹᱨᱠᱟᱹᱣ ᱴᱷᱮᱱ ᱜᱮ ᱚᱱᱟ ᱠᱚᱫᱚ᱾
ᱡᱟᱦᱟᱸ ᱞᱮᱠᱟ ᱚᱵᱵᱷᱟᱥ ᱵᱮᱱᱟᱜ-ᱟ ᱚᱱᱠᱟ ᱞᱮᱠᱟ ᱜᱮ
ᱛᱚ ᱡᱟᱦᱟᱸ ᱡᱤᱱᱤᱥ ᱜᱮ ᱯᱚᱨᱤᱥ ᱛᱷᱤᱛᱤ ᱥᱤᱪᱩᱭᱮᱥᱚᱱ ᱚᱱᱩᱡᱟᱭᱤ ᱡᱷᱚᱛᱚ ᱜᱮ ᱫᱚᱨᱠᱟᱨ᱾ ᱥᱮ ᱡᱚᱛᱚ ᱜᱮ ᱚᱱᱠᱟ ᱱᱟᱜ ᱠᱚᱦᱚᱸ ᱵᱮᱵᱚ- ᱵᱮᱵᱚᱦᱟᱨ ᱫᱚᱨᱠᱟᱨ ᱡᱟᱦᱟᱸ ᱠᱷᱮᱛᱛᱨᱮ ᱨᱮ ᱦᱚᱲᱢᱚ ᱵᱮᱥ ᱛᱟᱦᱮᱱ ᱞᱟᱹᱜᱤᱫ᱾
ᱟᱫᱚ ᱢᱤᱫᱴᱮᱱ ᱡᱤᱱᱤᱥ ᱚᱵᱵᱷᱟᱥ ᱛᱟᱦᱮᱸ ᱠᱟᱛᱮᱜ ᱨᱮᱦᱚᱸ ᱡᱩᱫᱤ ᱦᱚᱲᱢᱚ ᱡᱤᱣᱤ ᱵᱮᱥ ᱵᱟᱝ ᱛᱟᱦᱮᱱᱟ ᱟᱫᱚ ᱛᱟᱦᱞᱮ ᱡᱟᱦᱟᱸ ᱵᱟᱝ ᱠᱩᱥᱤᱭᱟᱜ ᱡᱤᱱᱤᱥ ᱦᱚᱸ ᱚᱵᱵᱷᱟᱥ ᱨᱮ ᱟᱹᱜᱩᱭ ᱦᱩᱭᱩᱜᱼᱟ᱾
ᱦᱩᱸ ᱦᱩᱸ ᱾
ᱢᱟᱱᱮ ᱵᱟᱝ ᱠᱩᱥᱤᱭᱟᱜ ᱡᱤᱱᱤᱥ ᱦᱚᱸ ᱠᱩᱥᱤ ᱦᱩᱭᱩᱜᱼᱟ ᱠᱟᱨᱚᱱ ᱮᱸ ᱡᱩᱫᱤ ᱟᱢᱟᱜ ᱦᱚᱲᱢᱚ ᱵᱮᱥ ᱵᱟᱝ ᱛᱟᱦᱮᱱᱟ ᱦᱚᱲᱢᱚ ᱜᱮᱛᱚ ᱞᱟᱦᱟᱛᱮ ᱛᱟᱵᱚᱱ ᱟᱨ ᱦᱚᱲᱢᱚ ᱨᱮᱱᱟᱜ ᱢᱟᱲᱟᱝ ᱠᱷᱚᱡ ᱫᱚ ᱦᱩᱭᱩᱜ ᱠᱟᱱᱟ ᱡᱚᱢᱟᱜ ᱧᱩᱣᱟᱜ᱾
ᱦᱩᱸ ᱦᱩᱸ ᱾
ᱟᱵᱚᱣᱟᱜ ᱯᱩᱭᱞᱟᱹ ᱜᱮᱛᱚ ᱦᱩᱭᱩᱜ ᱠᱟᱱᱟ ᱡᱚᱢᱟᱜ ᱧᱩᱣᱟᱜ, ᱡᱚᱢᱟᱜ ᱧᱩᱣᱟᱜ ᱵᱟᱝ ᱛᱟᱦᱮᱸ ᱞᱮᱱᱠᱷᱟᱱ ᱫᱚ ᱡᱚᱢᱟᱜ ᱡᱩᱫᱤ ᱵᱮᱥ ᱵᱟᱢ ᱵᱩᱡᱷᱟᱹᱣ ᱠᱷᱟᱱ ᱫᱚ ᱦᱚᱲᱢᱚ ᱠᱤ ᱵᱮᱥ ᱛᱟᱦᱮᱱᱟ?
ᱟᱨ ᱟᱵᱚ ᱵᱤᱥᱮᱥ ᱠᱚᱨᱮ ᱦᱩᱭᱩᱜ ᱠᱟᱱᱟ ᱥᱟᱱᱛᱟᱲ ᱦᱚᱲ ᱦᱚᱯᱚᱱ ᱫᱚ ᱥᱚᱵᱽ ᱥᱚᱢᱚᱭ ᱫᱚ ᱤᱥᱤᱱ ᱵᱟᱥᱟᱝ ᱫᱷᱩᱨᱟᱹᱣ ᱠᱚᱜ ᱫᱚ ᱵᱟᱝ ᱥᱟᱱᱟ ᱠᱚᱣᱟ᱾
ᱦᱮᱸ ᱵᱟᱝ ᱵᱟᱝ ᱾
ᱡᱟᱦᱟᱱᱟᱜ ᱜᱮ ᱫᱟᱠᱟ ᱠᱚ ᱤᱥᱤᱱ ᱠᱚᱫᱚ ᱡᱮᱢᱚᱱ ᱪᱚᱸᱫᱟ ᱜᱤᱬᱤ ᱠᱟᱫᱟᱭ ᱵᱟᱥ ᱩᱥᱠᱩᱨ ᱵᱟᱲᱟ ᱭᱟᱜ ᱠᱟᱱᱟ ᱥᱚᱢᱚᱭ ᱨᱮ ᱥᱮᱸᱜᱮᱞ ᱤᱱᱟᱹᱜᱮ᱾ ᱟᱨ ᱱᱚᱣᱟ ᱠᱷᱟᱱ ᱫᱚ ᱚᱠᱟᱨᱮ ᱥᱤᱯᱤ ᱢᱮ ᱨᱤᱫ ᱢᱮ ᱤᱭᱟᱹᱭ ᱢᱮ
ᱚᱱᱟ ᱦᱚᱸ ᱢᱤᱫᱴᱮᱱ ᱠᱟᱛᱷᱟ ᱠᱟᱱᱟ ᱟᱨ ᱢᱤᱫᱴᱮᱱ ᱠᱟᱛᱷᱟ ᱫᱚ ᱠᱟᱱᱟ ᱜᱚᱝᱠᱮ ᱡᱮ ᱟᱵᱚ ᱫᱚ ᱢᱤᱫᱴᱮᱱ ᱠᱟᱹᱢᱤ ᱠᱟᱹᱢᱤ ᱛᱮ ᱟᱨ ᱢᱤᱫᱴᱮᱱ ᱠᱟᱹᱢᱤ ᱵᱚᱱ ᱠᱩᱥᱤᱭᱟᱜᱼᱟ, ᱢᱮᱱ ᱫᱚ ᱤᱧ ᱫᱟᱠᱟᱹᱧ ᱪᱚᱸᱫᱟᱣ ᱠᱟᱫᱟ, ᱛᱟᱦᱞᱮ ᱠᱷᱟᱱ ᱱᱮᱛᱟᱨ ᱫᱤᱱ ᱫᱚ ᱠᱷᱟᱱ ᱫᱚ ᱦᱳᱭ ᱛᱚ ᱦᱟᱱᱮ ᱩᱛᱩ ᱞᱟᱹᱜᱤᱫ ᱨᱚᱠᱚᱡ ᱮ ᱥᱟᱞᱟᱭᱮᱫ ᱠᱚᱣᱟ ᱟᱨ ᱵᱟᱝ ᱠᱷᱟᱱ ᱫᱚ ᱟᱲᱟᱜ ᱥᱟᱠᱟᱢᱮ ᱜᱮᱫ ᱮᱫᱟ᱾ ᱚᱠᱚᱭ ᱫᱚ ᱯᱟᱹᱴᱭᱟᱹᱭ ᱜᱟᱞᱟᱝ ᱮᱫᱟ᱾ ᱚᱠᱚᱭ ᱫᱚ ᱦᱳᱭ ᱛᱚ ᱡᱟᱦᱟᱸ ᱞᱮᱠᱟ ᱜᱮ ᱯᱟᱛᱲᱟ ᱠᱚ ᱚᱱᱟ, ᱱᱚᱜ ᱚᱭ ᱡᱮᱢᱚᱱ ᱵᱟᱹᱭᱥᱟᱹᱠᱷ ᱡᱷᱮᱸᱴ ᱵᱚᱸᱜᱟ ᱛᱚ ᱚᱠᱚᱭ ᱫᱚ ᱯᱟᱛᱲᱟᱭ ᱨᱚᱜ ᱮᱫᱟ ᱦᱮᱸᱥᱮ᱾ ᱢᱟᱱᱮ ᱦᱟᱱᱟ ᱱᱤᱭᱟᱹ ᱠᱟᱹᱢᱤᱨᱮ ᱨᱮ ᱫᱟᱠᱟ ᱤᱥᱤᱱ ᱥᱟᱶ ᱥᱟᱶᱛᱮ ᱟᱨᱦᱚᱸ ᱦᱟᱱᱟ ᱱᱤᱭᱟᱹ ᱠᱟᱹᱢᱤ ᱨᱮ ᱡᱚᱯᱲᱟᱣ ᱵᱚᱱ ᱛᱟᱦᱮᱱ ᱜᱮᱭᱟ᱾
ᱦᱩᱸ ᱾
ᱚᱱᱟ ᱦᱚᱛᱮᱡ ᱛᱮ ᱟᱨᱠᱤ ᱚᱱᱠᱟᱱᱟᱜ
ᱟᱥᱚᱞ ᱦᱩᱭᱩᱜ ᱠᱟᱱᱟ ᱱᱚᱣᱟ ᱠᱚᱫᱚ ᱥᱟᱱᱛᱟᱲ ᱦᱚᱲ ᱦᱚᱯᱚᱱᱟᱜ ᱚᱵᱷᱟᱵ ᱚᱱᱚᱴᱚ ᱟᱨᱠᱤ ᱡᱟᱦᱟᱸ ᱫᱚ ᱢᱤᱫᱴᱟᱝ ᱤᱭᱟᱹ ᱛᱮᱫᱚ ᱞᱟᱡ ᱵᱟᱭ ᱪᱟᱞᱟᱜᱼᱟ ᱱᱚᱣᱟ ᱥᱟᱶᱛᱮ ᱦᱟᱱᱟ ᱠᱟᱹᱢᱤ ᱦᱩᱭᱩᱜᱼᱟ ᱱᱚᱣᱟ ᱠᱟᱹᱢᱤ ᱦᱩᱭᱩᱜᱼᱟ ᱛᱚᱵᱮ ᱟᱹᱱᱤᱡ ᱫᱤᱱ ᱪᱟᱞᱟᱜᱼᱟ ᱾ ᱱᱚᱣᱟ ᱠᱚᱫᱚ ᱦᱩᱭᱩᱜ ᱠᱟᱱᱟ ᱢᱤᱫᱴᱟᱝ ᱥᱩᱠᱟᱹᱞᱤ ᱜᱷᱟᱨᱚᱸᱡᱽ ᱨᱮᱱᱟᱜ ᱢᱤᱫᱴᱟᱝ ᱤᱥᱤᱱ ᱵᱟᱥᱟᱝ ᱟᱨᱠᱤ ᱾
ᱦᱳᱭ ᱦᱳᱭ ᱾ ᱢᱮᱱᱫᱚ ᱡᱚᱛᱚ ᱛᱮ ᱡᱚᱫᱤ ᱟᱢ ᱟᱱᱴᱟ ᱠᱩᱲᱟᱹᱣᱮᱢ ᱛᱟᱦᱮᱱᱟ ᱛᱟᱦᱚᱞᱮ ᱠᱷᱟᱱ ᱜᱮ ᱟᱢ ᱢᱤᱫᱴᱮᱱ ᱡᱟᱭᱜᱟ ᱨᱮ ᱛᱷᱤᱨ ᱠᱟᱛᱮᱢ ᱛᱟᱦᱮᱸ ᱫᱟᱲᱮᱭᱟᱜ᱾
ᱦᱩᱸ ᱦᱩᱸ ᱦᱩᱸ ᱟᱫᱚ ᱚᱱᱟ ᱫᱚ ᱫᱩᱲᱩᱵ ᱦᱩᱭᱩᱜ-ᱟ ᱥᱮ ᱛᱮᱭᱟᱨᱟᱜ ᱦᱩᱭᱩᱜᱼᱟ? ᱦᱩᱸ ᱾
ᱛᱟᱦᱞᱮ ᱟᱢᱟᱜ ᱢᱤᱫᱴᱟᱱ ᱛᱤ ᱫᱚ ᱱᱚᱰᱮ ᱢᱤᱫᱴᱟᱱ ᱛᱤ ᱫᱚ ᱦᱟᱸᱰᱮ ᱢᱟᱱᱮ ᱛᱷᱤᱨ ᱠᱟᱛᱮᱫ ᱫᱚ ᱟᱨᱠᱤ ᱵᱟᱢ ᱛᱟᱦᱮᱸ ᱠᱚᱜᱼᱟ ᱾
ᱩᱦᱩᱸ ᱩᱦᱩᱸ ᱾ ᱚᱱᱟ ᱦᱩᱭ ᱟᱠᱟᱱᱟ ᱱᱤᱛᱚᱜᱟᱜ ᱚᱠᱛᱚ ᱨᱮ ᱢᱟᱱᱮ ᱦᱚᱲᱢᱚ ᱵᱮᱥᱛᱚ ᱦᱩᱭ ᱠᱟᱛᱮ ᱞᱮ ᱠᱤᱪᱷᱩ ᱯᱚᱨᱤᱥᱨᱚᱢ ᱦᱩᱭᱩᱜᱼᱟ ᱾
ᱴᱷᱤᱠ ᱜᱮᱭᱟ ᱛᱟᱞᱦᱮ ᱾
ᱚᱱᱠᱟ ᱢᱚᱛᱚ ᱛᱮᱭᱟᱨ ᱦᱚᱸ ᱦᱩᱭᱩᱜᱼᱟ ᱦᱩᱸ
ᱦᱳᱭ ᱦᱳᱭ᱾ ᱱᱤᱛᱚᱜᱜ ᱫᱚ ᱱᱤᱝᱠᱟᱹ ᱜᱮᱞᱟᱝ ᱨᱚᱯᱚᱲᱟ, ᱠᱟᱛᱷᱟ ᱠᱚᱫᱚ ᱵᱟᱝ ᱢᱩᱪᱟᱹᱫᱚᱜᱼᱟ᱾ ᱦᱳᱭ᱾ ᱦᱳᱭ᱾